ᱦᱮᱞᱳ
ᱨᱚᱲ ᱠᱚ ᱟᱸᱡᱚᱢᱚᱜ ᱠᱟᱱᱟ ᱦᱮᱸ ᱡᱚᱦᱟᱨ ᱜᱮ
ᱟᱸᱡᱚᱢᱚᱜ ᱠᱟᱱᱟ ᱤᱧᱟᱹᱜ ᱪᱮᱫ ᱞᱮᱠᱟ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱩᱸ
ᱪᱮᱫ ᱠᱚᱢ ᱠᱟᱹᱢᱤ ᱵᱟᱲᱟᱭᱭᱟᱜᱼᱟ
ᱪᱮᱫ ᱦᱚᱸ ᱵᱟᱝᱜᱮ ᱱᱚᱜᱼᱚᱭ ᱛᱚ ᱚᱞᱚᱜ ᱠᱚᱧ ᱫᱩᱲᱩᱵ ᱞᱮᱱᱟ ᱚᱞᱚᱜ ᱠᱚ ᱫᱩᱲᱩᱵ ᱵᱟᱲᱟ ᱠᱟᱛᱮᱮᱫ ᱱᱚᱜᱼᱚᱸᱚᱭ ᱮᱸ ᱱᱚᱜᱼᱚᱭ ᱚᱞᱚᱜ ᱠᱚ ᱫᱩᱲᱩᱵ ᱵᱟᱲᱟ ᱠᱟᱛᱮᱜ ᱪᱷᱩᱴᱤ ᱠᱟᱛᱮᱜ ᱱᱚᱜᱼᱚᱭ ᱤᱧ ᱫᱩᱲᱩᱵ ᱠᱟᱹᱱᱟᱹᱧ
ᱚᱸ ᱟᱨ ᱡᱚᱢ ᱠᱚᱫᱚ ᱦᱩᱭ ᱱᱟᱥᱮ ᱟᱹᱣᱨᱤ
ᱡᱚᱢ ᱠᱚᱫᱚ ᱟᱹᱣᱨᱤ ᱦᱩᱭᱩᱜᱼᱟ ᱟᱯᱮᱭᱟᱜ ᱫᱚ
ᱦᱮᱸ ᱤᱧ ᱫᱚ ᱤᱧ ᱡᱚᱢ ᱠᱮᱜᱼᱟ ᱱᱮᱜ ᱜᱮ ᱟᱨ ᱛᱟᱦᱚᱞᱮ ᱩᱛᱩ ᱫᱚ ᱦᱩᱭ ᱞᱮᱱᱟ ᱠᱚᱦᱰᱟ ᱟᱹᱞᱩ ᱟᱨ ᱯᱩᱨᱟᱹᱭ
ᱚ ᱟᱪᱪᱷᱟ
ᱦᱳᱭ, ᱛᱟᱦᱚᱞᱮ ᱟᱯᱮ ᱥᱮᱫ ᱫᱟᱜ ᱡᱟᱹᱲᱤ ᱠᱚᱫᱚ ᱦᱩᱭᱩᱜ ᱠᱟᱱᱟ ᱪᱮᱫᱮ ᱞᱮᱠᱟ
ᱫᱟᱜ ᱡᱟᱹᱲᱤ ᱛᱮᱦᱮᱧ ᱫᱤᱱᱩᱢᱟᱱᱮ ᱫᱟᱜ ᱟᱠᱟᱜᱼᱟᱭ ᱟᱨᱚ ᱦᱩᱰᱨᱩ ᱵᱤᱡᱽᱞᱤ ᱟᱛᱮᱫ ᱫᱚᱢᱮ ᱡᱳᱨᱮ ᱮ ᱫᱟᱜ ᱟᱠᱟᱜᱟᱭ ᱟᱨ ᱟᱯᱮᱥᱮᱫ ᱫᱚ
ᱟᱞᱮ ᱥᱮᱫ ᱫᱚ ᱦᱟᱸᱜ ᱨᱤᱢᱤᱞ ᱠᱚᱜᱮ ᱫᱤᱥᱟᱹᱜ ᱠᱟᱱᱟ ᱟᱨ ᱫᱟᱜ ᱡᱟᱹᱲᱤ ᱫᱚ ᱡᱟᱹᱥᱛᱤ ᱫᱚ ᱵᱟᱝ ᱦᱩᱭᱩᱜ ᱠᱟᱱᱟ ᱦᱩᱭᱩᱜ ᱠᱟᱱ ᱨᱮᱦᱚᱸ ᱠᱟᱹᱴᱤᱡ ᱠᱟᱹᱴᱤᱡ ᱢᱟᱱᱮ ᱡᱟᱦᱟᱸ ᱫᱚ ᱠᱚ ᱞᱟᱹᱭ ᱱᱮ ᱵᱚᱨᱥᱟ ᱟᱜᱩ ᱟᱠᱟᱫᱟ ᱢᱮᱱᱫᱚ ᱱᱤᱢᱱᱚ ᱪᱟᱯ ᱡᱟᱦᱟᱸ ᱵᱟᱠᱚ ᱞᱟᱹᱭ ᱡᱟᱦᱟᱸ ᱫᱚ ᱥᱟᱨᱟᱫᱤᱱ ᱯᱷᱤᱴᱤᱠ ᱯᱷᱤᱴᱤᱠ ᱡᱚᱨᱚᱭᱮᱫ ᱜᱮ ᱫᱚᱢᱮ ᱫᱚ ᱵᱟᱭ ᱡᱚᱨᱚᱭᱮᱫᱼᱟ ᱠᱟᱹᱴᱤᱡ ᱠᱟᱹᱴᱤᱡ
ᱚ ᱦᱳᱭ ᱦᱳᱭ ᱦᱳᱭ ᱛᱟᱦᱚᱞᱮ ᱪᱮᱫ ᱞᱟᱝ ᱨᱚᱯᱚᱲᱟ ᱛᱮᱦᱮᱧ ᱫᱚ ᱵᱷᱮᱱᱛᱟ ᱠᱟᱛᱷᱟ?
ᱦᱳᱭ ᱵᱷᱮᱱᱛᱟ ᱠᱟᱛᱷᱟ ᱠᱚ
ᱵᱷᱮᱱᱛᱟ ᱠᱚ ᱠᱟᱛᱷᱟ ᱛᱟᱨᱯᱚᱨᱮ ᱮᱸ ᱮᱢᱱᱤ ᱢᱟᱱᱮ ᱟᱢᱟᱜ ᱛᱤᱱᱟᱹᱜ ᱜᱮᱭᱟᱱ ᱢᱮᱱᱟᱜ ᱛᱟᱢᱟ ᱚᱱᱟ ᱠᱚ ᱚᱱᱟ ᱠᱚ ᱤᱧ ᱠᱩᱞᱤ ᱢᱤᱭᱟᱹᱧ ᱚᱱᱟ ᱨᱮᱱᱟᱜ ᱛᱮᱞᱟ ᱤᱢᱟᱹᱧ ᱢᱮ ᱟᱨ ᱠᱩᱫᱩᱢ ᱠᱩᱫᱩᱢ ᱠᱚ
ᱦᱮᱸ ᱦᱮᱸ
ᱦᱩᱸ ᱟᱢᱜᱮ ᱟᱢ ᱡᱩᱫᱤ ᱡᱟᱦᱟᱱᱟᱜ ᱩᱭᱦᱟᱹᱨ ᱠᱟᱜ ᱟ ᱢᱟ ᱤᱧ ᱠᱩᱞᱤᱧ ᱢᱮ ᱤᱧ ᱛᱮᱞᱟᱧ ᱮᱢᱟᱢᱟ ᱟᱢ ᱢᱟᱲᱟᱝ ᱮᱦᱚᱵ ᱢᱮ
ᱤᱱᱠᱟᱹ ᱛᱮ ᱞᱟᱹᱭ ᱟᱹᱧ ᱠᱩᱫᱩᱢ ᱦᱟᱸᱜ
ᱦᱩᱸ
ᱠᱩᱫᱩᱢ ᱨᱮ ᱠᱩᱲᱤᱫ ᱠᱩᱲᱤᱫ ᱢᱤᱫ ᱦᱚᱲᱟᱜ ᱠᱟᱛᱷᱟᱢ ᱠᱩᱞᱤᱭᱮᱭᱟ ᱡᱷᱚᱛᱚ ᱦᱚᱲᱟᱜ ᱠᱟᱛᱷᱟᱭ ᱞᱟᱹᱭ ᱟᱢᱟ
ᱩᱸ ᱫᱟᱠᱟ ᱥᱮ
ᱦᱳᱭ ᱦᱟᱸᱜ ᱫᱟᱠᱟ ᱜᱮᱠᱚ ᱞᱟᱹᱭᱟ
ᱚ ᱟᱪᱪᱷᱟ
ᱟᱨ ᱢᱤᱫᱴᱟᱝ ᱤᱧ ᱞᱟᱹᱭᱮᱜᱼᱟ ᱦᱟᱸᱜ
ᱦᱩᱸ
ᱠᱩᱫᱩᱢ ᱨᱮ ᱠᱩᱲᱤᱫ ᱠᱩᱲᱤᱫ ᱯᱩᱱ ᱫᱷᱟᱨᱮ ᱛᱮ ᱡᱟᱝ ᱛᱟᱭ ᱛᱟᱞᱟ ᱨᱮᱫᱚ ᱡᱤᱞ ᱛᱟᱭ
ᱯᱩᱱ ᱫᱷᱟᱨᱮ ᱛᱮ ᱡᱟᱝ ᱛᱟᱭ ᱛᱟᱞᱟᱨᱮ ᱡᱤᱞ ᱛᱟᱭ ᱩᱸᱜ ᱮ ᱟᱪᱪᱷᱟ ᱱᱚᱣᱟ ᱨᱮᱱᱟᱜ ᱛᱮᱞᱟ ᱫᱚ ᱵᱟᱹᱧ ᱫᱟᱲᱮᱭᱟᱜᱼᱟ
ᱦᱮᱸ ᱱᱚᱣᱟ ᱨᱮᱭᱟᱜ ᱛᱮᱞᱟ ᱫᱚ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱦᱟᱸᱜ ᱯᱟᱨᱠᱚᱢ
ᱚ ᱟᱪᱪᱷᱟ ᱫᱷᱟᱨᱮ ᱫᱷᱟᱨᱮ ᱛᱮᱢᱟ ᱫᱷᱟᱨᱮ ᱫᱷᱟᱨᱮ ᱛᱮᱢᱟ ᱚᱱᱮ ᱠᱮᱴᱮᱡ ᱜᱮᱭᱟ ᱪᱮᱫ ᱯᱟᱨᱭᱟᱲ ᱥᱮ ᱪᱮᱫ ᱠᱚ ᱞᱟᱹᱭᱟ ᱟᱨ ᱛᱟᱞᱟ ᱨᱮᱢᱟ ᱚ ᱟᱪᱪᱷᱟ ᱩᱸᱜ ᱟᱪᱪᱷᱟ ᱤᱧᱤᱧ ᱠᱩᱞᱤᱭᱮᱫ ᱢᱮᱭᱟ ᱦᱮᱸ ᱟᱪᱪᱷᱟ ᱤᱧᱫᱚ ᱤᱭᱟᱹ ᱵᱷᱮᱱᱛᱟ ᱠᱟᱛᱷᱟᱧ ᱠᱩᱞᱤᱭᱮᱫ ᱢᱮᱭᱟ ᱦᱮᱸ
ᱦᱮᱸ ᱞᱟᱹᱭ ᱢᱮ
ᱮᱸᱜ ᱚᱛ ᱩᱴᱟᱹᱭᱤᱡ
ᱚᱛ ᱩᱴᱟᱹᱭᱤᱡ ᱫᱚ ᱦᱟᱸᱜ ᱥᱩᱠᱨᱤ ᱠᱚ ᱢᱮᱛᱟᱭ ᱠᱟᱱᱟ
ᱟᱪᱪᱷᱟ ᱟᱨ ᱤᱧ ᱟᱨ ᱢᱤᱫᱴᱮᱱ ᱤᱧ ᱠᱩᱞᱤᱭᱮᱫ ᱢᱮᱭᱟ ᱩᱸ ᱟᱨ ᱢᱤᱫᱴᱮᱱ ᱤᱧ ᱠᱩᱞᱤᱭᱮᱫ ᱢᱮᱭᱟ ᱮᱸ ᱯᱟᱨᱟᱝᱜᱚᱫ ᱧᱟᱢ
ᱯᱟᱨᱟᱝᱜᱚᱛ ᱧᱟᱢ ᱚᱱᱟ ᱫᱚ ᱦᱟᱸᱜ ᱟᱫᱚ ᱵᱟᱹᱧ ᱫᱤᱥᱟᱹᱭᱮᱫᱼᱟ ᱦᱟᱸᱜ
ᱯᱟᱨᱟᱝᱜᱚᱫ ᱧᱟᱢ ᱫᱚ ᱡᱟᱦᱟᱱᱟᱜ ᱢᱟᱱᱮ ᱡᱟᱦᱟᱱᱟᱜ ᱮᱢ ᱠᱟᱹᱢᱤ ᱠᱟᱜᱼᱟ ᱚᱸᱰᱮ ᱠᱷᱚᱱ ᱢᱟᱱᱮ ᱪᱮᱫ ᱠᱚ ᱞᱟᱹᱭᱟ ᱢᱟᱱᱮ ᱯᱩᱨᱟᱹᱜ ᱛᱟᱢᱟ ᱚᱱᱮ ᱚᱱᱠᱟᱱᱟᱜ ᱢᱤᱫᱴᱟᱝ ᱠᱟᱛᱷᱟ ᱯᱟᱨᱟᱝᱜᱚᱫ ᱧᱟᱢ ᱫᱚ
ᱚ
ᱦᱳᱭ ᱟᱪᱪᱷᱟ ᱢᱤᱫᱴᱤᱡ ᱠᱩᱫᱩᱢᱤᱧ ᱠᱩᱞᱤᱭᱮᱫ ᱢᱮᱭᱟ ᱦᱮᱸᱥᱮ
ᱦᱮᱸ ᱞᱟᱹᱭ ᱢᱮ
ᱮᱸᱜ ᱠᱩᱫᱩᱢ ᱨᱮ ᱠᱩᱲᱤᱫ ᱠᱩᱲᱤᱫ ᱜᱟᱰᱟ ᱜᱟᱰᱟ ᱛᱮ ᱮ ᱜᱚᱭᱴᱷᱟ ᱪᱟᱯᱮ
ᱩᱸᱜ ᱱᱚᱣᱟ ᱨᱮᱭᱟᱜ ᱛᱮᱞᱟ ᱫᱚ ᱦᱟᱸᱜ ᱨᱚᱴᱮ ᱠᱚ ᱦᱩᱭᱩᱜ-ᱟ
ᱦᱳᱭ ᱦᱳᱭ ᱦᱳᱭ ᱨᱚᱴᱮ ᱢᱟ ᱟᱨᱚᱸ ᱟᱢ ᱪᱮᱫ ᱠᱚᱢ ᱩᱭᱦᱟᱹᱨᱮᱜ-ᱟ
ᱤᱧ ᱢᱤᱫᱴᱟᱝ ᱠᱩᱫᱩᱢᱤᱧ ᱞᱟᱹᱭᱮᱜ-ᱟ ᱦᱟᱸᱜ
ᱦᱩᱸ
ᱚ ᱠᱩᱫᱩᱢ ᱨᱮ ᱠᱩᱲᱤᱫ ᱠᱩᱲᱤᱫ ᱜᱟᱱ ᱱᱮᱭ ᱯᱟᱠ ᱱᱮᱭ ᱡᱚᱞ ᱟᱪᱷᱮ ᱛᱚ ᱢᱟᱡ ᱱᱮᱭ
ᱟᱪᱪᱷᱟ ᱥᱟᱱᱛᱟᱲ ᱛᱮ ᱞᱟᱹᱭ ᱢᱮᱥᱮ ᱚᱱᱟᱜ ᱜᱮ
ᱮ ᱥᱟᱱᱛᱟᱲ ᱛᱮᱫᱚ ᱱᱚᱝᱠᱟ ᱞᱟᱹᱭᱟᱹᱜ-ᱟ ᱜᱟᱱ ᱱᱟᱹᱭ ᱨᱮ ᱚᱱᱮ ᱡᱟᱦᱟᱸ ᱚᱱᱮ ᱯᱟᱸᱠ ᱫᱚᱠᱚ ᱞᱟᱹᱭ ᱡᱟᱦᱟᱸ ᱫᱚ ᱚᱱᱮ ᱠᱟᱹᱴᱤᱡ ᱠᱟᱹᱴᱤᱡ ᱫᱟᱨᱮ ᱠᱚ ᱛᱟᱦᱮᱱ ᱫᱚ ᱯᱟᱠ ᱠᱚ ᱞᱟᱹᱭ ᱫᱚ
ᱦᱩᱸ
ᱟᱨ ᱟᱨ ᱡᱚ ᱫᱟᱜ ᱫᱚ ᱢᱮᱱᱟᱜ ᱟᱠᱟᱫᱟ ᱦᱟᱹᱠᱩ ᱫᱚ ᱵᱟᱹᱱᱩᱜ ᱠᱚᱣᱟ ᱢᱟᱱᱮ ᱜᱟᱝ ᱱᱟᱹᱭ ᱨᱮ ᱯᱟᱠ ᱵᱟᱹᱱᱩᱜ-ᱟ ᱫᱟᱜ ᱫᱚ ᱢᱮᱱᱟᱜ-ᱟ ᱦᱟᱹᱠᱩ ᱵᱟᱹᱱᱩᱜ ᱠᱚᱣᱟ ᱡᱟᱦᱟᱸ ᱫᱚ ᱦᱚᱲ ᱛᱮᱠᱚ
ᱟᱪᱪᱷᱟ ᱟᱪᱪᱷᱟ ᱱᱚᱣᱟ ᱨᱮᱱᱟᱜ ᱛᱮᱞᱟ ᱫᱚ ᱵᱟᱹᱧ ᱵᱟᱲᱟᱭᱟ
ᱱᱚᱣᱟ ᱫᱚ ᱦᱟᱸᱜ ᱱᱟᱨᱠᱳᱞ ᱠᱚ ᱢᱮᱛᱟᱜ ᱠᱟᱱᱟ
ᱚᱻ ᱚᱱᱟ ᱫᱚ ᱱᱟᱦᱟᱜ ᱫᱟᱜ ᱫᱚ ᱱᱟᱦᱟᱜ ᱚᱱᱟ ᱜᱟᱝ ᱱᱟᱹᱭ
ᱦᱳᱭ ᱦᱳᱭ ᱚᱱᱟ ᱢᱟᱱᱮ ᱱᱟᱨᱠᱳᱞ ᱜᱮ ᱯᱩᱨᱟᱹᱣ ᱫᱚ ᱢᱟᱱᱮ ᱜᱟᱝ ᱱᱟᱹᱭ ᱠᱟᱱᱟ ᱟᱨ ᱚᱸᱰᱮ ᱫᱚ ᱫᱟᱜ ᱫᱚ ᱢᱮᱱᱟᱜ ᱟᱠᱟᱫᱟ ᱢᱟᱱᱮ ᱯᱟᱠ ᱦᱚᱸ ᱵᱟᱹᱱᱩᱜ ᱟᱠᱟᱫᱟ ᱫᱟᱜ ᱢᱮᱱᱟᱜ ᱟᱠᱟᱫᱟ ᱟᱨ ᱦᱟᱹᱠᱩ ᱦᱚᱸ ᱵᱟᱹᱱᱩᱜ ᱠᱚᱣᱟ ᱦᱟᱸᱜ
ᱚ ᱟᱪᱪᱷᱟ ᱟᱨᱚ ᱤᱧ ᱢᱤᱫᱴᱮᱱ ᱤᱧ ᱠᱩᱞᱤᱭᱮᱫ ᱢᱮᱭᱟ
ᱦᱮ ᱞᱟᱹᱭ ᱢᱮ
ᱟᱪᱪᱷᱟ ᱤᱧ ᱫᱚ ᱤᱭᱟᱹᱧ ᱠᱩᱞᱤᱭᱮᱫ ᱢᱮᱭᱟ ᱢᱟᱱᱮ ᱮᱢᱱᱤ ᱜᱮᱭᱟᱱ ᱦᱮᱥᱮ
ᱦᱮᱸ
ᱮ ᱚᱱᱟ ᱠᱩᱞᱤᱭᱮᱫ ᱢᱤᱭᱟᱹᱧ ᱮᱫ ᱡᱟᱦᱟᱸ ᱫᱚ ᱟᱵᱚ ᱢᱟᱱᱮ ᱜᱤᱫᱽᱨᱟᱹ ᱠᱚ ᱡᱚᱠᱷᱚᱱ ᱠᱚ ᱡᱟᱱᱟᱢᱚᱜ-ᱟ ᱥᱮ ᱜᱤᱫᱽᱨᱟᱹ ᱵᱚᱱ ᱡᱟᱱᱟᱢ ᱜᱤᱫᱽᱨᱟᱹ ᱠᱚ ᱡᱟᱱᱟᱢᱟᱜ ᱫᱚ ᱮ ᱛᱟᱦᱚᱞᱮ ᱩᱱ ᱥᱚᱢᱚᱭ ᱢᱟᱱᱮ ᱜᱤᱛᱤᱡ ᱠᱚᱣᱟ ᱠᱚ ᱚᱱᱟ ᱯᱟᱨᱠᱚᱢ ᱮ ᱥᱮᱫ ᱯᱟᱨᱠᱚᱢ ᱚᱱᱟ ᱵᱚᱦᱚᱜ ᱥᱮᱫ ᱨᱮ ᱢᱤᱫᱴᱤᱡ ᱮᱜ ᱡᱤᱱᱤᱥ ᱠᱚ ᱫᱚᱦᱚ ᱠᱟᱜ-ᱟ ᱚᱱᱟ ᱡᱤᱱᱤᱥ ᱨᱮᱱᱟᱜ ᱧᱩᱛᱩᱢᱮᱢ ᱵᱟᱲᱟᱭᱟ
ᱯᱟᱨᱠᱚᱢ ᱨᱮᱠᱚ ᱫᱚᱦᱚ ᱠᱟᱜ-ᱟ
ᱦᱳᱭ ᱚᱸᱰᱮ ᱠᱚ ᱜᱤᱛᱤᱡ ᱠᱚᱣᱟ ᱚᱱᱟ ᱟᱠᱚᱣᱟᱜ ᱵᱚᱦᱚᱜ ᱢᱟᱱᱮ ᱟᱠᱚᱣᱟᱜ ᱵᱚᱦᱚᱜ ᱥᱩᱨ ᱥᱮᱫ ᱨᱮ ᱵᱚᱦᱚᱜ ᱠᱷᱚᱱᱜᱮ ᱪᱮᱛᱟᱱ ᱧᱚᱜ ᱨᱮᱠᱚ ᱫᱚᱦᱚ ᱠᱟᱜ-ᱟ ᱠᱚ ᱢᱟᱱᱮ ᱢᱤᱫᱴᱤᱡ ᱡᱤᱱᱤᱥ ᱠᱚ ᱛᱤᱸᱜᱩ ᱠᱟᱜ-ᱟᱠᱚ ᱚᱱᱠᱟᱢ ᱵᱟᱲᱟᱭᱟ ᱚᱱᱟ ᱨᱮᱠᱚ ᱨᱮᱵᱮᱫ ᱠᱟᱜ ᱜᱮᱭᱟ ᱠᱚ ᱚᱱᱠᱟ ᱠᱚ ᱫᱚᱦᱚ ᱠᱟᱜ ᱜᱮᱭᱟ ᱢᱟᱱᱮ
ᱚᱱᱟ ᱛᱚ ᱦᱟᱸᱜ ᱢᱟᱱᱮ ᱵᱟᱹᱧ ᱫᱤᱥᱟᱹ ᱵᱟᱲᱟ ᱠᱟᱫᱟ ᱛᱚ ᱦᱟᱸᱜ ᱵᱟᱹᱧ ᱫᱟᱲᱮᱭᱟᱜ ᱠᱟᱱᱟ ᱪᱮᱫ ᱠᱚ ᱞᱟᱹᱭᱟ
ᱱᱚᱣᱟ ᱫᱚ ᱚᱱᱮ ᱥᱟᱨ ᱥᱟᱨ ᱡᱟᱦᱟᱸᱨᱮ ᱚᱱᱮ ᱩᱩᱜᱽᱞᱤ ᱛᱟᱦᱮᱱᱟ ᱚᱱᱟ ᱥᱟᱨ ᱚᱱᱟ ᱠᱚ ᱫᱚᱦᱚ ᱠᱟᱜ-ᱟ ᱠᱚ ᱚᱸᱰᱮ ᱦᱳᱭ
ᱫᱚᱦᱚ ᱨᱮᱭᱟᱜ ᱚᱡᱮ ᱠᱚᱢ ᱞᱟᱹᱭᱟᱹᱧ ᱜᱮᱭᱟ
ᱵᱟᱝ ᱚᱱᱟ ᱨᱮᱱᱟᱜ ᱫᱚᱦᱚ ᱨᱮᱱᱟᱜ ᱚᱡᱮ ᱫᱚ ᱵᱟᱹᱧ ᱵᱟᱲᱟᱭᱟ ᱢᱮᱱᱠᱷᱟᱱ ᱫᱚᱦᱚ ᱠᱟᱜ ᱜᱮᱭᱟ ᱠᱚ
ᱚ
ᱟᱪᱪᱷᱟ ᱢᱤᱫᱴᱮᱜ ᱤᱧ ᱠᱩᱞᱤᱭᱮᱫ ᱢᱮᱭᱟ ᱟᱵᱚᱣᱟᱜ ᱚᱞ ᱪᱤᱠᱤ ᱫᱚ ᱢᱟᱱᱮ ᱛᱤᱱᱟᱹᱜ ᱛᱤᱱᱟᱹᱜ ᱥᱟᱹᱦᱤᱛ ᱨᱮ ᱵᱮᱱᱟᱣ ᱞᱮᱱᱟ
ᱚᱱᱟ ᱫᱚ ᱵᱮᱱᱟᱣ ᱞᱮᱱᱟ ᱜᱮᱞ ᱟᱨᱮ ᱥᱟᱭ ᱵᱟᱨᱜᱮᱞ ᱢᱚᱬᱮ ᱥᱟᱹᱦᱤᱛ ᱨᱮ
ᱦᱳᱭ ᱦᱳᱭ ᱦᱳᱭ ᱴᱷᱤᱠ ᱡᱚᱛᱷᱟᱛ ᱛᱮᱞᱟ ᱢᱟ ᱟᱨᱦᱚᱸ ᱱᱚᱝᱠᱟ ᱜᱮ, ᱟᱢ ᱪᱮᱜ ᱠᱚᱢ ᱩᱭᱦᱟᱹᱨᱮᱜᱼᱟ ᱠᱟᱹᱡ ᱟᱢ ᱦᱚᱸ ᱞᱟᱹᱭᱟᱹᱧ ᱢᱮ᱾ ᱤᱧᱦᱚᱸ ᱛᱮᱞᱟᱧ ᱮᱢᱚᱜᱼᱟ᱾
ᱟᱪᱪᱷᱟ, ᱛᱟᱦᱚᱞᱮ ᱤᱧ ᱫᱚ ᱦᱟᱸᱜ ᱵᱷᱮᱱᱛᱟ ᱠᱟᱛᱷᱟᱧ ᱠᱩᱞᱤᱭᱮᱫ ᱢᱮᱭᱟ᱾
ᱦᱩᱸ
ᱡᱮ ᱛᱩᱭᱩ ᱥᱟᱜᱟᱫ ᱾ ᱚᱱᱟ ᱢᱮᱱᱛᱮ ᱫᱚ ᱢᱟᱱᱮ ᱪᱮᱫ ᱵᱩᱡᱷᱟᱹᱜᱼᱟ?
ᱛᱩᱭᱩ ᱥᱟᱜᱟᱫ᱾
ᱥᱟᱜᱟᱲ
ᱥᱟᱜᱟᱲ ᱾ ᱛᱩᱭᱩ ᱥᱟᱜᱟᱲ᱾
ᱦᱳᱭ, ᱦᱳᱭ᱾
ᱚᱱᱟ ᱨᱮᱱᱟᱜ ᱫᱚ ᱵᱟᱹᱧ ᱵᱟᱲᱟᱭᱟ᱾
ᱱᱚᱣᱟ ᱫᱚ ᱦᱟᱸᱜ ᱛᱟᱲᱟᱢ ᱵᱚᱱ ᱞᱟᱹᱭᱼᱟ᱾
ᱪᱮᱫ
ᱛᱟᱲᱟᱢ ᱛᱟᱲᱟᱢ
ᱚ ᱛᱟᱲᱟᱢ
ᱦᱳᱭ ᱛᱟᱲᱟᱢ ᱛᱮ ᱪᱟᱞᱟᱣ ᱡᱟᱦᱟᱸ ᱫᱚ᱾ ᱞᱟᱹᱭᱮ ᱟᱹᱧ ᱟᱨᱚ᱾ ᱵᱷᱮᱱᱛᱟ ᱠᱟᱛᱷᱟ᱾ ᱛᱟᱞᱟ ᱠᱚᱲᱟ ᱵᱟᱹᱦᱩ᱾
ᱛᱟᱞᱟ ᱠᱚᱲᱟ ᱵᱟᱹᱦᱩ᱾
ᱦᱳᱭ
ᱩᱸ ᱛᱟᱞᱟ ᱠᱚᱲᱟ ᱵᱟᱹᱦᱩ, ᱵᱟᱸᱜᱼᱟ
ᱦᱳᱭ ᱦᱳᱭ᱾ ᱱᱚᱣᱟ ᱫᱚ ᱦᱟᱸᱜ ᱡᱚᱢ ᱠᱚ ᱞᱟᱹᱭᱼᱟ᱾
ᱚ ᱛᱟᱞᱟᱨᱮᱢ ᱢᱟᱱᱮ
ᱵᱟᱝ, ᱢᱟᱱᱮ ᱚᱱᱠᱟ ᱫᱚ ᱦᱟᱸᱜ ᱵᱟᱝᱟ᱾ ᱠᱟᱛᱷᱟ ᱨᱮ ᱠᱚ ᱞᱟᱹᱭ ᱮᱼᱟ ᱡᱮ ᱥᱤᱸᱜᱤ ᱢᱟᱦᱟ ᱦᱤᱞᱳᱜ ᱫᱚ ᱟᱞᱮ ᱢᱟᱱᱮ ᱵᱤᱞᱚᱢ ᱛᱮ ᱛᱟᱞᱟ ᱠᱚᱲᱟ ᱞᱮ ᱵᱟᱹᱦᱩ ᱟᱫᱮᱭᱟ ᱾ ᱢᱟᱱᱮ ᱵᱤᱞᱚᱢ ᱛᱮ ᱫᱟᱠᱟ ᱠᱚ ᱡᱚᱢ ᱠᱮᱜᱼᱟ᱾ ᱚᱱᱟ ᱫᱟᱠᱟ ᱫᱟᱠᱟ ᱡᱚᱢ ᱫᱚ ᱦᱟᱜ ᱛᱟᱞᱟ ᱠᱚᱲᱟ ᱵᱟᱹᱦᱩ ᱠᱚ ᱞᱟᱹᱭᱼᱟ᱾
ᱚ ᱢᱟᱱᱮ ᱵᱤᱞᱚᱢ, ᱢᱟᱱᱮ ᱵᱤᱞᱚᱢ ᱠᱟᱛᱮᱜ ᱫᱟᱠᱟ ᱡᱚᱢ ᱦᱮᱸ ᱥᱮ᱾
ᱦᱳᱭ ᱚᱱᱮ ᱢᱟᱱᱮ ᱡᱚᱢ ᱦᱮ ᱚᱱᱟ ᱠᱚ ᱞᱟᱹᱭᱟ ᱛᱟᱞᱟ ᱠᱚᱲᱟ ᱵᱟᱹᱦᱩ᱾
ᱚ ᱟᱪᱪᱷᱟ᱾
ᱢᱟᱱᱮ ᱵᱤᱞᱚᱢ ᱛᱮᱢ ᱵᱤᱞᱚᱢ ᱛᱮᱢ ᱞᱮᱭ ᱛᱟᱞᱟ ᱠᱚᱲᱟ ᱵᱟᱹᱦᱩ ᱥᱮ ᱞᱚᱜᱚᱱ ᱛᱟᱞᱟ ᱠᱚᱲᱟ ᱵᱟᱹᱦᱩ ᱢᱟᱱᱮ ᱛᱟᱞᱟ ᱠᱚᱲᱟ ᱵᱟᱹᱦᱩ ᱨᱮᱭᱟᱜ ᱢᱮᱱ ᱜᱮ ᱦᱩᱭᱩᱜ ᱠᱟᱱᱟ ᱡᱚᱢ᱾
ᱚ ᱚ ᱟᱪᱪᱷᱟ, ᱚᱱᱟᱫᱚ ᱵᱟᱹᱧ ᱵᱟᱲᱟᱭ ᱛᱟᱦᱮᱸᱼᱟ ᱟᱢᱴᱷᱮᱱ ᱠᱷᱚᱱᱤᱧ ᱟᱸᱡᱚᱢ ᱠᱮᱫᱼᱟ᱾ ᱯᱩᱭᱞᱩ ᱵᱟᱝ, ᱟᱪᱪᱷᱟ᱾ ᱟᱨᱦᱚᱸ ᱢᱟ ᱪᱮᱫ ᱠᱚ ᱩᱭᱦᱟᱹᱨ ᱮᱜᱼᱟ᱾
ᱟᱪᱪᱷᱟ ᱟᱨ ᱢᱤᱫᱴᱟᱝ ᱵᱷᱮᱱᱛᱟ ᱠᱟᱛᱷᱟ ᱜᱤᱧ ᱞᱟᱹᱭ ᱮᱜᱼᱟ ᱦᱟᱸᱜ᱾
ᱦᱩᱸ
ᱮᱸᱜ ᱞᱚᱞ ᱵᱟᱥᱠᱮ ᱵᱩᱡᱷᱟᱹᱣ᱾
ᱞᱚᱞᱚ ᱵᱟᱥᱠᱮ ᱵᱩᱡᱷᱟᱹᱣ᱾ ᱟᱪᱪᱷᱟ ᱟᱪᱪᱷᱟ, ᱡᱟᱦᱟᱸᱭ ᱠᱚ ᱫᱟᱞ ᱠᱚᱣᱟ ᱾ ᱚᱱᱮ ᱡᱟᱦᱟᱸ ᱞᱮᱠᱟ ᱠᱚ ᱵᱩᱡᱷᱟᱹᱣᱼᱟ᱾
ᱮᱸᱜ ᱚᱱᱟ ᱫᱚ ᱦᱟᱸᱜ ᱱᱚᱝᱠᱟ ᱠᱚ ᱞᱟᱹᱭᱼᱟ ᱡᱮ ᱵᱩᱜᱤ ᱵᱟᱹᱲᱤᱡ ᱵᱩᱡ᱾
ᱚ ᱚ
ᱢᱟᱱᱮ ᱡᱟᱦᱟᱸᱭ ᱜᱮ ᱡᱩᱫᱤ ᱡᱟᱦᱟᱸ ᱴᱷᱮᱱ ᱠᱷᱚᱱᱮᱢ ᱢᱟᱱᱮ ᱴᱷᱚᱠᱟᱣ ᱮᱱᱟ᱾ ᱟᱫᱚ ᱩᱱ ᱜᱮᱛᱚᱢ ᱞᱟᱹᱭᱼᱟ ᱡᱮ ᱞᱚᱞᱚ ᱵᱟᱥᱮᱜ ᱜᱮᱢ ᱵᱩᱡᱷᱟᱹᱣ ᱠᱮᱜᱼᱟ᱾ ᱛᱟᱦᱚᱞᱮ ᱟᱢᱮᱢ ᱵᱩᱡᱷᱟᱹᱣ ᱦᱚᱪᱚ ᱠᱮᱜ ᱠᱮᱫ ᱢᱮᱭᱟ ᱡᱮ ᱚᱱᱟ ᱫᱚ ᱡᱮ ᱵᱩᱜᱤ ᱵᱟᱹᱲᱤᱡ ᱮᱢ ᱵᱩᱡ ᱫᱟᱲᱮᱭᱟᱜ ᱛᱟᱢᱟ ᱛᱚ᱾ ᱡᱮ ᱚᱠᱟᱨᱮ ᱵᱟᱹᱲᱤᱡ ᱮᱢ ᱠᱟᱹᱢᱤ ᱞᱮᱫ ᱛᱟᱦᱮᱸᱜᱼᱟ ᱥᱮ ᱚᱠᱟᱨᱮᱢ ᱵᱩᱜᱮ ᱨᱮᱢ ᱵᱳᱜᱮᱢ ᱠᱟᱹᱢᱤ ᱞᱮᱫ ᱛᱟᱦᱮᱸᱜᱼᱟ ᱢᱟᱱᱮ ᱚᱱᱠᱟ ᱜᱮᱠᱚ ᱞᱟᱹᱭᱟᱜᱼᱟ᱾
ᱚ ᱟᱪᱪᱷᱟ ᱛᱟᱦᱞᱮ ᱤᱧ ᱢᱤᱫᱴᱮᱱ ᱤᱧ ᱠᱩᱞᱤᱭᱮᱫ ᱢᱮᱭᱟ᱾ ᱤᱧ ᱮᱸᱫ, ᱩᱸ ᱥᱟᱠᱟᱢ ᱚᱲᱮᱡ ᱾
ᱥᱟᱠᱟᱢ ᱚᱲᱮᱡ ᱫᱚ ᱦᱟᱸᱜ ᱚᱱᱟ ᱫᱚᱠᱚ ᱞᱟᱹᱭᱟ ᱢᱟᱱᱮ ᱛᱤᱨ ᱡᱩᱨᱤ ᱵᱟᱯᱟᱠ᱾ ᱵᱩᱡᱷᱟᱹᱜᱼᱟ ᱚᱱᱟ ᱫᱩᱛᱛᱟ ᱥᱟᱠᱟᱢ ᱚᱲᱮᱡ ᱛᱮᱫᱚ ᱾
ᱦᱚᱭ ᱦᱚᱭ ᱦᱚᱭ ᱟᱨ᱾ ᱟᱨ ᱡᱷᱟᱹᱱᱴᱤ ᱠᱚᱠᱚᱨ᱾
ᱡᱷᱟᱹᱱᱴᱤ ᱠᱚᱠᱚᱨ ᱫᱚ ᱦᱟᱸᱜ ᱢᱟᱨᱟᱜ ᱵᱚᱱ ᱢᱮᱛᱟ ᱠᱚ ᱠᱟᱱ ᱪᱚ?
ᱵᱟᱝᱟ ᱩᱱᱠᱩ ᱫᱚ ᱥᱤᱢ᱾ ᱥᱤᱢ ᱥᱟᱺᱰᱤ ᱦᱳᱭ ᱡᱷᱟᱹᱱᱴᱤ ᱠᱚᱠᱚᱨ ᱫᱚ᱾
ᱚ
ᱟᱨ ᱟᱨ ᱛᱟᱦᱚᱞᱮ ᱢᱟ ᱟᱢᱦᱚᱸ ᱟᱨ ᱪᱮᱫ ᱠᱚᱢ ᱩᱭᱦᱟᱹᱨᱮᱜᱼᱟ?
ᱟᱪᱪᱷᱟ ᱤᱧᱤᱧ ᱞᱟᱹᱭᱮᱜᱼᱟ ᱵᱷᱮᱱᱛᱟ ᱠᱟᱛᱷᱟ ᱜᱳᱛᱨᱳ ᱥᱮᱛᱟ᱾
ᱦᱩᱸ ᱜᱩᱛᱨᱩ ᱥᱮᱛᱟ ᱢᱟᱱᱮ ᱡᱟᱦᱟᱸᱭ ᱦᱚᱲ ᱠᱟᱹᱢᱤ ᱟᱹᱲᱤᱥᱚᱜᱼᱟᱭ ᱥᱮ ᱚᱱᱠᱟᱱ ᱠᱚᱭ ᱤᱡ?
ᱵᱟᱝᱟ ᱦᱟᱸᱜ, ᱩᱱᱤ ᱫᱚ ᱦᱟᱸᱜ ᱠᱩᱞ ᱵᱚᱱ ᱢᱮᱛᱟᱭ ᱠᱟᱱᱟ᱾
ᱚ ᱟᱪᱪᱷᱟ᱾ ᱟᱪᱪᱷᱟ ᱛᱟᱦᱚᱞᱮ ᱤᱧ ᱢᱤᱫᱴᱤᱡ ᱤᱧ ᱫᱚ ᱜᱮᱭᱟᱱ ᱮᱢᱱᱤᱧ ᱠᱩᱞᱤᱭᱮᱜ ᱢᱮᱭᱟ ᱦᱮᱸᱥᱮ᱾
ᱦᱮᱸ ᱞᱟᱹᱭ ᱢᱮ ᱾
ᱩᱜ ᱮᱜ ᱥᱤᱫᱩ ᱠᱟᱹᱱᱦᱩ ᱛᱟᱠᱤᱱᱟᱜ ᱡᱟᱦᱟᱸ ᱦᱩᱞ ᱢᱟᱦᱟ ᱦᱩᱭ ᱞᱮᱱᱟ ᱚᱱᱟ ᱫᱚ ᱛᱤᱱᱟᱹᱜ? ᱥᱟᱦᱤᱛ ᱨᱮ ᱾
ᱚᱱᱟ ᱫᱚ ᱦᱩᱭ ᱞᱮᱱᱟ ᱾ ᱚ ᱱᱚᱣᱟ ᱫᱚ ᱦᱳᱭ ᱞᱮᱱᱟ ᱜᱮᱞ ᱤᱨᱟᱹᱞ ᱥᱟᱭ ᱢᱚᱬᱮ ᱜᱮᱞ ᱢᱚᱬᱮ ᱥᱟᱞ ᱨᱮᱱᱟᱜ ᱯᱮᱜᱮᱞ ᱡᱩᱱ ᱦᱤᱞᱳᱜ᱾
ᱚᱸ ᱦᱳᱭ ᱦᱳᱭ ᱦᱳᱭ ᱟᱯᱮ ᱥᱮᱫ ᱠᱚ ᱢᱟᱱᱟᱣ ᱠᱮᱫᱼᱟ ᱥᱮ ᱵᱟᱝᱟ?
ᱦᱮᱸ ᱟᱞᱮ ᱥᱮᱫ ᱦᱚᱸᱠᱚ ᱢᱟᱱᱟᱣ ᱜᱮᱭᱟ ᱵᱷᱟᱞᱮ ᱜᱮ ᱡᱟᱠ ᱡᱚᱢᱚᱠ ᱠᱟᱛᱮᱜ ᱜᱮ
ᱟᱪᱪᱷᱟ ᱛᱟᱦᱚᱞᱮ ᱤᱧ ᱢᱤᱫᱴᱤᱡ ᱟᱨᱦᱚᱸ ᱚᱱᱠᱟ ᱜᱤᱧ ᱠᱩᱞᱤᱭᱮᱜ ᱢᱮᱭᱟ ᱦᱮᱸᱥᱮ᱾
ᱦᱮ ᱞᱟᱹᱭ ᱢᱮ᱾
ᱩᱸ
ᱦᱮᱸ
ᱥᱤᱫᱩ ᱢᱟᱱᱮ ᱥᱤᱫᱩ ᱠᱟᱹᱱᱦᱩ᱾ ᱵᱟᱝ ᱠᱟᱛᱮᱜ ᱨᱮᱦᱚᱸ ᱟᱨᱦᱚᱸ ᱛᱤᱱᱟᱹᱜ ᱜᱟᱱ ᱦᱩᱞᱜᱟᱹᱲᱭᱟᱹ ᱠᱚ ᱛᱟᱦᱮᱸ ᱠᱟᱱᱟ ᱠᱤᱪᱷᱩ ᱧᱩᱛᱩᱢ ᱞᱟᱹᱭ ᱟᱸᱡᱚᱢ ᱟᱹᱧ ᱢᱮ᱾
ᱦᱮᱸ ᱡᱮᱢᱚᱱ ᱠᱚ ᱛᱟᱦᱮᱸ ᱠᱟᱱᱟ ᱪᱟᱸᱫᱽ ᱵᱷᱳᱭᱨᱳᱵᱽ᱾ ᱦᱩᱞᱳ-ᱡᱷᱟᱱᱚᱢ ᱛᱤᱞᱠᱟᱹ ᱢᱟᱺᱡᱷᱤ ᱵᱤᱨᱥᱟ ᱢᱩᱱᱰᱟ᱾ ᱱᱩᱠᱩ ᱜᱮ ᱦᱟᱸᱜ ᱟᱵᱚ ᱥᱟᱱᱛᱟᱲ ᱨᱮᱱ ᱫᱩᱧ ᱩᱭᱦᱟᱹᱨᱮᱫ ᱠᱚᱣᱟ᱾
ᱟᱪᱪᱷᱟ ᱦᱳᱭ ᱦᱳᱭ ᱛᱤᱞᱠᱟᱹ ᱢᱟᱺᱡᱷᱤ ᱵᱤᱨᱥᱟ ᱢᱩᱱᱰᱟ ᱩᱱᱠᱩ ᱠᱚᱜᱮ᱾ ᱛᱟᱦᱞᱮ,
ᱟᱨᱦᱚᱸ ᱢᱟ ᱟᱢ ᱪᱮᱫ ᱠᱚᱢ ᱩᱭᱦᱟᱹᱨᱮᱜᱼᱟ ᱾
ᱡᱮ ᱢᱟᱱᱮ ᱱᱩᱠᱤᱱ ᱥᱤᱫᱩ ᱠᱟᱱᱩ ᱵᱤᱨᱥᱟ ᱤᱭᱟᱹ ᱢᱟᱱᱮ ᱥᱤᱫᱩ ᱠᱟᱹᱱᱩ ᱟᱨ ᱢᱟᱱᱮ ᱩᱱᱠᱩ ᱪᱟᱸᱫᱽ ᱵᱷᱳᱭᱨᱳᱵ ᱩᱱᱠᱩᱣᱟᱜ ᱡᱟᱱᱟᱢ ᱟᱛᱳ ᱫᱚ ᱦᱟᱸᱜ ᱚᱠᱟᱨᱮ ᱛᱟᱦᱮᱸ ᱠᱟᱱ ᱛᱟᱠᱚᱣᱟ?
ᱩᱱᱠᱩᱣᱟᱜ ᱫᱚ ᱵᱷᱚᱜᱽᱱᱟᱰᱤ
ᱦᱳᱭ ᱦᱳᱭ ᱵᱷᱚᱜᱱᱟᱰᱤ ᱨᱮ᱾